ᱦᱮᱸ ᱜᱚᱢᱠᱮ ᱡᱚᱦᱟᱨ ᱜᱮ
ᱡᱚᱦᱟᱨ ᱡᱚᱦᱟᱨ ᱜᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱞᱮ ᱪᱮᱫ ᱠᱚ ᱪᱤᱠᱟᱹ ᱵᱟᱲᱟᱭᱮᱫ ᱠᱟᱱ ᱛᱮ ᱱᱤᱛᱚᱜ ᱫᱚ
ᱟᱨ ᱜᱚᱝᱠᱮ ᱚᱸᱭ ᱫᱟᱠᱟ ᱠᱚ ᱡᱚᱢ ᱵᱟᱲᱟ ᱦᱩᱭᱱᱟ ᱱᱤᱛᱚᱜ ᱫᱚ ᱱᱤᱛ ᱫᱚ ᱫᱩᱲᱩᱵ ᱵᱟᱲᱟ ᱦᱩᱭ ᱠᱟᱱᱟ
ᱟᱪᱪᱷᱟ ᱟᱪᱪᱷᱟ ᱦᱮᱸ ᱱᱚᱣᱟ ᱠᱚᱛᱷᱟ ᱜᱮ ᱧᱤᱫᱟᱹ ᱦᱚᱸ ᱧᱤᱫᱟᱹ ᱧᱚᱜ ᱱᱟ ᱵᱟᱝ
ᱦᱮᱸ ᱧᱤᱫᱟᱹ ᱦᱚᱸ ᱧᱤᱫᱟᱹ ᱧᱤᱫᱟᱹ ᱜᱚᱡ ᱟᱠᱟᱱᱟ᱾ ᱛᱟᱦᱚᱞᱮ ᱡᱚᱢ ᱵᱟᱲᱟ ᱠᱚ ᱦᱩᱭᱱᱟ ᱛᱚ ᱜᱚᱢᱠᱮ?
ᱟᱪᱪᱷᱟ ᱡᱚᱢ ᱵᱟᱲᱟ ᱦᱩᱭᱱᱟ᱾ ᱡᱚᱢ ᱵᱟᱲᱟ ᱠᱟᱛᱮᱜ ᱜᱮ ᱱᱚᱜᱼᱚᱭᱼᱼ ᱱᱤᱛᱚᱜ ᱜᱮ ᱤᱧ ᱫᱚ ᱯᱷᱤᱨᱤ ᱫᱩᱧ ᱧᱟᱢᱟ ᱟᱨ ᱯᱷᱤᱨᱤ ᱫᱚ ᱦᱟᱸ ᱱᱤᱛᱚᱜ ᱟᱨᱼᱼ ᱥᱮᱛᱟᱜ ᱠᱷᱟᱱ ᱮᱠᱟᱞᱛᱮ ᱵᱷᱩᱨ ᱧᱚᱜ᱾ᱦᱮᱸᱥᱮ ᱟᱨ ᱵᱟᱝᱠᱷᱟᱱ ᱵᱟᱹᱧ ᱧᱟᱢᱟ ᱟᱜ ᱟᱨ ᱚᱱᱠᱟ ᱛᱤᱱ ᱵᱟᱡᱟᱜᱼᱟ ᱥᱟᱲᱮ ᱱᱚ ᱵᱟᱡᱟᱜᱼᱼ ᱟᱨᱚ ᱚᱯᱷᱤᱥ ᱪᱟᱞᱟᱜ ᱦᱩᱭᱩᱜᱼᱟ ᱟᱫᱚ ᱚᱠᱛᱚ ᱫᱚ ᱵᱟᱹᱧ ᱧᱟᱢᱟ ᱟᱨᱠᱤ ᱦᱮᱸᱥᱮ᱾
ᱟᱪᱪᱷᱟ ᱦᱮᱸ ᱛᱚ
ᱟᱪᱪᱷᱟ ᱛᱟᱦᱮᱞᱮ ᱪᱮᱫ ᱠᱚ ᱪᱤᱠᱟᱹ ᱵᱟᱲᱟᱭᱮᱫ ᱠᱟᱱᱟ ᱫᱚ?
ᱟᱨ ᱜᱚᱢᱠᱮ ᱱᱤᱭᱟᱹ ᱪᱟᱥᱵᱟᱥ ᱫᱚ ᱪᱟᱥᱵᱟᱥ ᱦᱩᱭᱩᱜ ᱠᱟᱱᱟ᱾ ᱪᱟᱥᱵᱟᱥ ᱠᱚᱨᱟᱣ ᱦᱩᱭᱩᱜ ᱠᱟᱱᱟ᱾
ᱟᱪᱪᱷᱟ ᱪᱷᱟ ᱪᱷᱟ ᱪᱟᱥᱵᱟᱥ ᱦᱚᱸ ᱪᱟᱥᱵᱟᱥ ᱦᱚᱸ ᱫᱚᱨᱠᱟᱨᱟ ᱟᱵᱚ ᱥᱟᱱᱛᱟᱲ᱾ ᱨᱮᱫᱚ ᱪᱟᱥᱵᱟᱥ ᱫᱚ ᱟᱸ ᱢᱟᱭᱟᱝ ᱨᱮᱜᱮ ᱚᱞ ᱛᱚᱞ ᱢᱮᱱᱟᱜᱼᱟ᱾ ᱟᱨ ᱪᱟᱥᱵᱟᱥ ᱵᱟᱢ ᱪᱟᱥᱼᱵᱟᱥ ᱞᱮᱠᱷᱟᱱ ᱠᱤᱱᱛᱩ ᱡᱚᱢᱟᱢ ᱪᱮᱫ ᱵᱟᱝ᱾
ᱦᱳᱭ ᱪᱟᱥᱼᱵᱟᱥ ᱡᱩᱫᱤ ᱵᱟᱢ ᱠᱚᱨᱟᱣᱼᱟ ᱪᱮᱢ ᱡᱚᱢᱟ?
ᱥᱮᱫᱟᱭ ᱠᱷᱚᱱᱟᱜ ᱵᱚᱱ ᱧᱮᱞ ᱟᱹᱜᱩ ᱠᱮᱫᱟ ᱩᱱᱟᱹᱜ ᱟᱵᱚ ᱫᱚ ᱵᱟᱝᱵᱚᱱ ᱥᱴᱮᱱᱰᱟᱨ ᱜᱮᱭᱟ ᱦᱮᱸ ᱵᱟᱝ ᱟᱫᱚ ᱡᱟᱦᱟᱸ ᱟᱫᱷᱚ ᱱᱟᱦᱜ ᱚᱱᱟᱜᱮ ᱟᱨ ᱪᱟᱥᱼᱵᱟᱥ ᱠᱟᱛᱮᱜ ᱡᱤᱭᱚᱱ ᱵᱚᱱ ᱠᱷᱟᱸᱰᱟᱣᱮᱜᱼᱟ, ᱦᱮᱸᱥᱮ᱾ ᱩᱱᱠᱩ ᱫᱚ ᱮᱸ ᱮᱴᱟᱜ ᱦᱚᱲᱟᱜ ᱠᱟᱹᱢᱤ ᱠᱚ ᱪᱟᱞᱟᱜ ᱠᱟᱱᱟ ᱟᱨ ᱚᱠᱚᱭ ᱠᱚᱣᱟᱜ ᱮᱠᱟᱞ ᱜᱮ ᱵᱟᱹᱱᱩᱜᱼᱟᱼᱼ ᱩᱱᱠᱩ ᱫᱚ ᱵᱟᱦᱨᱮ ᱫᱤᱥᱚᱢ ᱠᱟᱹᱢᱤ ᱠᱟᱛᱮ ᱡᱤᱭᱚᱱ ᱠᱚ ᱠᱷᱟᱸᱰᱟᱣ ᱮᱫᱼᱟ ᱵᱟᱝ᱾
ᱮᱠᱫᱚᱢ ᱦᱮᱸ᱾ ᱵᱟᱝ ᱦᱮᱸ ᱤᱧᱟᱹᱜ ᱢᱚᱱᱮ ᱛᱮᱫᱚ ᱡᱮ ᱡᱟᱦᱟᱱᱟᱜ ᱤᱭᱟᱹ ᱠᱚ ᱦᱮᱸᱥᱮᱼᱼ ᱪᱟᱣᱞᱮ ᱠᱚᱣᱟᱢ ᱠᱤᱨᱤᱧ ᱠᱷᱚᱱ ᱫᱚ ᱱᱤᱡᱮ ᱪᱟᱥ ᱠᱟᱛᱮᱜ ᱜᱮ ᱡᱟᱦᱟᱸᱟᱢ ᱤᱭᱟᱹᱭᱟ ᱚᱱᱟ ᱡᱚᱢᱜᱮ ᱵᱷᱟᱜᱼᱼ ᱜᱮ ᱤᱧᱟᱹᱜ ᱢᱚᱱᱮ ᱛᱮᱫᱚᱼᱼ
ᱮᱦᱚᱸ ᱟᱨ ᱱᱚᱣᱟ ᱢᱟ ᱥᱟᱹᱨᱤ ᱠᱟᱛᱷᱟ ᱠᱟᱱᱟ ᱮᱱᱛᱮ ᱡᱟᱸᱦᱟᱭ ᱠᱚ ᱦᱚᱭᱛᱚᱼᱼ ᱪᱟᱥᱼᱵᱟᱥ ᱠᱟᱛᱷᱟ ᱵᱟᱝᱠᱚ ᱪᱟᱥᱼᱵᱟᱥᱟ, ᱥᱮ ᱚᱠᱚᱭ ᱧᱮᱞ ᱦᱚᱭᱛᱚ ᱢᱮᱱᱟᱜ ᱛᱟᱠᱚᱣᱟ ᱮᱱᱛᱮᱼᱼ ᱚᱱᱟ ᱦᱚᱸ ᱵᱟᱠᱚ ᱪᱟᱥᱟ ᱦᱮᱸ ᱥᱮ ᱚᱱᱠᱟ ᱢᱮᱱᱟᱜ ᱠᱚᱣᱟ ᱥᱮ ᱵᱟᱝ᱾
ᱦᱳᱭ ᱚᱱᱠᱟ ᱢᱮᱱᱟᱜ ᱠᱚᱣᱟ
ᱦᱳᱭ ᱟᱫᱚ ᱠᱟᱹᱢᱤ ᱵᱚᱨᱥᱟ ᱛᱮ ᱛᱤᱱᱟᱹᱜ ᱮᱢ ᱡᱚᱢᱟ ᱡᱮᱫᱤᱱ ᱫᱟᱲᱮ ᱛᱟᱦᱮᱱ ᱛᱟᱢᱟ ᱛᱮᱫᱤᱱ ᱜᱮᱢᱼᱼ ᱠᱟᱹᱢᱤᱭᱟ ᱟᱨ ᱡᱮᱫᱤᱱ ᱠᱟᱹᱢᱤ ᱨᱩᱣᱟᱹ ᱦᱟᱹᱟᱥᱩ ᱮᱢᱟᱱᱚᱜᱼᱟᱢ ᱛᱟᱦᱮᱞᱮᱼᱼ ᱟᱨ ᱪᱮᱫ ᱮᱢ ᱡᱚᱢᱟ ᱦᱮᱸ ᱵᱟᱝ᱾
ᱦᱳᱭ ᱪᱮᱫ ᱮᱢ ᱡᱚᱢᱟ ᱩᱱᱫᱚ?
ᱛᱟᱦᱚᱞᱮ ᱚᱱᱛᱮ ᱪᱟᱥᱼᱵᱟᱥ ᱫᱚ ᱛᱤᱱᱟᱹᱜ ᱥᱟᱺᱜᱤᱧ ᱢᱟᱲᱟᱝ ᱥᱮᱫ ᱞᱟᱦᱟᱭᱮᱱᱟ?
ᱪᱟᱥᱵᱟᱥ ᱟᱞᱮᱥᱮᱫ ᱢᱟᱛᱚ ᱪᱟᱥᱵᱟᱥ ᱨᱮᱱᱟᱜ ᱚᱵᱚᱥᱛᱟ ᱟᱹᱰᱤ ᱠᱷᱟᱨᱟᱯ ᱜᱮᱭᱟ᱾ ᱫᱟᱜ ᱦᱚᱸ ᱵᱟᱭ ᱫᱟᱜ ᱵᱟᱲᱟᱭᱮᱫᱟ ᱡᱟᱜᱮ ᱦᱮᱸ ᱢᱟᱱᱮᱼᱼ ᱵᱟᱹᱭᱦᱟᱹᱲ ᱠᱚᱨᱮᱱᱟᱜ ᱠᱤᱪᱷᱩ ᱠᱷᱮᱛ ᱫᱚ ᱢᱟᱱᱮ ᱫᱟᱜ ᱫᱟᱜᱚᱜ ᱠᱟᱱᱟ ᱠᱤᱱᱛᱩ ᱵᱟᱹᱫ ᱨᱮᱱᱟᱜ ᱫᱚᱥᱮ ᱨᱚᱦᱚᱭ ᱵᱟᱝ ᱜᱟᱱᱚᱜ ᱠᱟᱱᱟ᱾ ᱠᱟᱱᱟ ᱚᱱᱠᱟ ᱫᱟᱜ ᱜᱮ ᱵᱟᱭ ᱫᱟᱜ ᱠᱮᱫᱟ᱾ᱛᱟᱦᱮᱸ ᱜᱮ ᱵᱟᱝ ᱛᱟᱦᱮᱱ ᱠᱟᱱᱟ ᱠᱷᱮᱛ ᱨᱮ ᱫᱟᱜ᱾
ᱟᱪᱪᱷᱟ ᱪᱷᱟ ᱪᱷᱟ ᱛᱟᱦᱚᱞᱮ ᱚᱱᱛᱮ ᱫᱚ ᱮᱠᱚᱱᱚ ᱫᱟᱜ ᱟᱣᱨᱤ ᱞᱟᱜᱟᱜᱼᱟ ᱵᱟᱝ?
ᱦᱳᱭ ᱟᱞᱮ ᱥᱮᱫ ᱨᱚᱦᱚᱭ ᱦᱚᱸ ᱚᱱᱠᱟ ᱵᱟᱠᱚ ᱨᱚᱦᱚᱭ ᱦᱚᱪᱚᱭᱮᱫᱟ᱾ᱟᱹᱰᱤ ᱠᱚᱢ ᱠᱚ ᱨᱚᱦᱚᱭᱠᱮᱫᱟ᱾
ᱦᱚᱸ ᱦᱚᱸ ᱛᱟᱦᱚᱞᱮ ᱛᱟᱦᱚᱞᱮ ᱥᱮᱨᱢᱟ ᱨᱮ ᱫᱚ ᱢᱤᱫᱷᱟ ᱜᱮ ᱯᱮ ᱪᱟᱥᱟ ᱡᱟ. ᱱᱤᱪᱚᱝ?
ᱦᱮᱸ ᱟᱞᱮ ᱫᱚ ᱥᱮᱨᱢᱟ ᱫᱟᱜ ᱵᱷᱚᱨᱥᱟ ᱛᱮᱜᱮ ᱢᱤᱫ ᱫᱷᱟᱣ ᱜᱮᱞᱮ ᱪᱟᱥ ᱜᱮᱭᱟ᱾
ᱠᱮᱱᱮᱞ ᱥᱮ ᱚᱱᱠᱟ ᱞᱮᱠᱟᱫᱚ ᱵᱟᱹᱱᱩᱜᱟ ᱛᱚ ᱚᱱᱛᱮ ᱥᱩᱵᱤᱫᱷᱟ?
ᱵᱟᱱᱩᱜ, ᱟᱞᱮᱥᱮᱫ ᱛᱚ ᱱᱟᱣᱟᱠᱚ ᱥᱵᱤᱫᱷᱟ ᱜᱮ ᱵᱟᱝᱟᱹᱱᱩᱜ᱾
ᱟᱪᱪᱷᱟ ᱟᱪᱪᱷᱟ ᱟᱹᱰᱤ ᱫᱩᱜᱩ ᱨᱮᱱᱟᱜ ᱠᱟᱛᱷᱟ ᱠᱟᱱᱟ᱾ ᱛᱮ ᱚᱱᱟ ᱠᱚ ᱡᱩᱫᱤ ᱵᱟᱝ ᱛᱟᱦᱮᱱᱟ ᱛᱚ ᱪᱤᱠᱟᱛᱮᱢᱼᱼ ᱟᱨ ᱪᱟᱥᱼᱵᱟᱥᱟ ᱴᱷᱤᱠ ᱴᱷᱟᱠ ᱦᱮᱸ ᱵᱟᱝ?
ᱦᱮᱸ ᱫᱩᱠᱷ ᱨᱮᱱᱟᱜ ᱫᱚ ᱠᱟᱛᱷᱟ ᱜᱮ ᱠᱟᱱ ᱜᱮᱭᱟ ᱱᱚᱣᱟ ᱫᱚ᱾
ᱟᱪᱪᱷᱟ ᱛᱟᱦᱚᱞᱮ ᱚᱱᱛᱮ ᱱᱚᱣᱟ ᱡᱮᱢᱚᱱᱼᱼ ᱟᱨ ᱦᱩᱲᱩ ᱵᱟᱫ ᱠᱟᱛᱮᱫ ᱮᱴᱟᱜ ᱠᱤᱪᱷᱩ ᱪᱮᱫ ᱠᱚ ᱪᱟᱥᱵᱟᱥ ᱮᱫᱼᱟ ᱚᱱᱛᱮ ᱟᱯᱮ ᱥᱮᱫ?
ᱚᱱᱠᱟ ᱵᱚᱞᱛᱮ ᱫᱚ ᱟᱞᱮ ᱥᱮᱫ ᱫᱚ ᱥᱚᱵᱡᱤ ᱠᱚᱞᱮ ᱪᱟᱥ ᱜᱮᱭᱟ ᱚ ᱟᱹᱞᱩ ᱠᱚ ᱵᱮᱸᱜᱟᱲ ᱠᱚ ᱚᱱᱟ ᱠᱚ ᱵᱤᱞᱟᱹᱛᱤ ᱠᱚ ᱠᱚᱱᱰᱷᱟ ᱠᱚ ᱛᱩᱨᱢᱩᱡᱽ ᱠᱚ ᱪᱟᱥ ᱜᱮᱭᱟ ᱟᱞᱮ ᱥᱮᱫ ᱫᱚ ᱵᱷᱟᱜᱤ ᱜᱮ ᱛᱩᱨᱢᱩᱡᱽ ᱚᱱᱟ ᱦᱮᱸ ᱚᱱᱟ ᱥᱟᱶᱛᱮ ᱡᱚᱱᱰᱨᱟ ᱠᱚ ᱡᱚᱱᱰᱨᱟ ᱠᱚᱠᱚ ᱮᱨ ᱜᱮᱭᱟ ᱡᱚᱱᱰᱨᱟ ᱠᱚ ᱛᱩᱲᱤ ᱠᱚ ᱠᱷᱚᱥᱞᱟ ᱠᱚ ᱚᱱᱟ ᱠᱚ
ᱟᱪᱪᱷᱟ ᱟᱪᱪᱷᱟ ᱟᱪᱪᱷᱟ
ᱟᱞᱮ ᱚᱱᱛᱮ ᱫᱚ ᱚᱱᱟ ᱟᱹᱞᱩ ᱠᱚᱫᱚ ᱵᱟᱝᱠᱚ ᱪᱟᱥ ᱜᱮᱭᱟ ᱟᱹᱞᱩ ᱫᱚ ᱟᱞᱮ ᱱᱚᱱᱛᱮ ᱫᱚ ᱵᱟᱝᱠᱚ ᱪᱟᱥ ᱠᱟᱫᱟ ᱟᱹᱞᱩ ᱡᱟᱹᱱᱤᱜ ᱠᱷᱟᱱ ᱛᱟᱦᱚᱞᱮ
ᱟᱯᱮ ᱥᱮᱫ ᱫᱚ ᱪᱮᱫ ᱠᱚ ᱪᱟᱥᱟ ᱛᱟᱦᱚᱞᱮ ᱚᱱᱠᱟᱱᱟᱜ?
ᱚᱱᱠᱟᱱᱟᱜ ᱪᱟᱥ ᱫᱚ ᱚᱱᱮ ᱥᱟᱠ ᱥᱚᱵᱽᱡᱤ ᱠᱚᱜᱮ ᱡᱟ ᱡᱟᱦᱟ ᱠᱚ ᱢᱮᱱᱟᱜ ᱟᱠᱟᱫᱟ ᱢᱮᱱᱠᱷᱟᱱ ᱟᱹᱞᱩ ᱡᱤᱱᱤᱥ ᱫᱚ ᱟᱞᱮ ᱥᱮᱫ ᱵᱟᱝ ᱦᱩᱭᱩᱜ ᱜᱮᱭᱟ ᱥᱮ ᱵᱟᱝᱠᱚ ᱪᱟᱥ ᱜᱮᱭᱟ ᱟᱪᱷᱟ ᱠᱤᱨᱤᱧ ᱟᱞᱮ ᱠᱤᱨᱤᱧ ᱦᱚᱸ ᱟᱹᱰᱤ ᱜᱮ ᱫᱟᱢ ᱢᱮᱱᱟᱜ ᱟᱠᱟᱫᱟ ᱫᱟᱢ ᱚᱠᱟ ᱞᱮᱠᱟ?
ᱟᱞᱮ ᱥᱮᱫ ᱫᱟᱢ ᱵᱚᱞᱛᱮ ᱦᱮᱸ
ᱤ ᱛᱤᱱᱟᱹᱜ ᱠᱟᱛᱮᱫ ᱠᱮᱡᱤ ᱪᱟᱜ ᱠᱟᱱᱟ ᱚᱱᱛᱮ ᱟᱹᱞᱩ
ᱟᱞᱩ ᱱᱤᱛᱳᱜ ᱫᱚ ᱢᱟᱨᱠᱮᱴ ᱨᱮᱱᱟᱜ ᱴᱷᱤᱠ ᱫᱚᱨ ᱵᱟᱹᱧ ᱞᱟᱹᱭ ᱫᱟᱲᱮᱭᱟᱜ ᱠᱟᱱᱟ ᱠᱟᱨᱚᱱ ᱟᱹᱰᱤ ᱫᱤᱱ ᱠᱷᱚᱱ ᱢᱟᱨᱠᱮᱴ ᱜᱮ ᱵᱟᱹᱧ ᱪᱟᱞᱟᱣ ᱟᱠᱟᱱᱟ ᱥᱟᱨᱤ ᱠᱟᱛᱷᱟ ᱵᱚᱞᱛᱮ ᱫᱚ
ᱚ ᱟᱞᱮ ᱚᱱᱛᱮ ᱚᱱᱟ ᱟᱹᱞᱩ ᱨᱮᱱᱟᱜ ᱱᱤᱛᱚᱜ ᱪᱟᱞᱟᱜ ᱠᱟᱱᱟ ᱫᱟᱢ ᱚ ᱩᱱᱩᱪᱚᱞᱞᱤᱥ ᱴᱟᱠᱟ ᱠᱟᱛᱮᱫ ᱠᱤᱨᱤᱧ ᱠᱚ ᱦᱩᱭᱱᱟ ᱪᱚᱞᱤᱥ ᱴᱟᱠᱟ ᱜᱮᱢ ᱥᱟᱵ ᱫᱟᱲᱮᱭᱟᱜ-ᱟ ᱪᱚᱞᱤᱥ ᱴᱟᱠᱟ ᱠᱟᱛᱮᱜ ᱠᱮᱡᱤ
ᱟᱪᱪᱷᱟ ᱛᱟᱦᱚᱞᱮ ᱛᱚ ᱫᱟᱢ ᱟᱹᱰᱤ ᱜᱮ ᱵᱟᱹᱲᱛᱤ ᱠᱟᱱᱟ
ᱦᱮᱸ ᱟᱞᱩ ᱫᱟᱢ ᱫᱚ ᱫᱟᱢᱮᱜᱮ ᱡᱟᱹᱥᱛᱤ ᱟᱫᱚ ᱟᱹᱞᱩ ᱠᱚᱫᱚ ᱵᱟᱝ ᱧᱟᱢᱚᱜᱼᱟ ᱛᱚ ᱚᱱᱟ ᱵᱟᱦᱨᱮ ᱥᱮᱫ ᱠᱷᱚᱱᱟᱜ ᱠᱚ ᱟᱹᱜᱩᱭᱟ ᱟᱨ ᱵᱤᱥᱮᱥ ᱠᱚᱨᱮ ᱤᱧ ᱫᱚ ᱦᱟᱸᱜ ᱤᱭᱟᱹ ᱨᱮᱧ ᱛᱟᱦᱮᱱᱟ ᱛᱚ ᱚᱱᱟ ᱚ ᱵᱷᱟᱲᱟ ᱚᱲᱟᱜ ᱨᱮᱧ ᱛᱟᱦᱮᱱᱟ ᱠᱟᱹᱢᱤ ᱥᱩᱛᱨᱚ ᱟᱫᱚ ᱚᱸᱰᱮ ᱠᱷᱚᱱᱟᱜ ᱫᱚ ᱚᱯᱷᱤᱥ ᱪᱟᱞᱟᱣ ᱵᱟᱲᱟ ᱦᱩᱭᱩᱜᱼᱟ ᱛᱚ
ᱟᱪᱪᱷᱟ
ᱟᱫᱚ ᱥᱮᱨᱚᱠᱚᱢ ᱫᱚ ᱩᱱᱟᱹᱜ ᱫᱚ ᱤᱭᱟᱹ ᱵᱟᱹᱱᱩᱜ ᱟᱠᱟᱫᱟ ᱥᱮ
ᱟᱪᱪᱷᱟ ᱛᱟᱦᱚᱞᱮ ᱜᱚᱝᱠᱮ ᱟᱢ ᱫᱚ ᱪᱟᱥ ᱵᱟᱲᱟ ᱪᱟᱥ ᱵᱟᱲᱟ ᱠᱚᱫᱚᱢ ᱪᱟᱞᱟᱜ ᱜᱮᱭᱟ ᱥᱮ ᱵᱟᱝ ᱚᱲᱟᱜ?
ᱦᱮᱸ ᱚᱲᱟᱜ ᱠᱚᱨᱮ ᱫᱚ ᱟᱞᱮ ᱫᱚ ᱪᱟᱥ ᱵᱟᱲᱟ ᱫᱚᱠᱚ ᱪᱟᱥ ᱵᱟᱲᱟ ᱠᱮᱫᱼᱟ ᱛᱚᱠᱷᱚᱱ ᱚᱠᱛᱚ ᱤᱧ ᱪᱟᱞᱟᱣ ᱞᱮᱱ ᱨᱮ ᱦᱚᱸ ᱵᱮᱥᱤ ᱫᱤᱱ ᱫᱚ ᱵᱟᱹᱧ ᱛᱟᱦᱮᱸ ᱫᱟᱲᱮᱭᱟᱫᱟ ᱟᱫᱚ ᱟ ᱪᱷᱩᱴᱤ ᱦᱚᱸᱛᱚ ᱵᱟᱹᱱᱩᱜ ᱟᱠᱟᱫᱟ
ᱠᱟ ᱥᱚᱱᱤᱵᱟᱨ ᱥᱚᱱᱤᱵᱟᱨ ᱥᱮᱫ ᱛᱤᱧ ᱪᱟᱞᱟᱣ ᱞᱮᱱ ᱛᱟᱸᱦᱮᱫ ᱥᱚᱱᱤ ᱵᱟᱨ ᱪᱞᱟᱣᱟᱱᱟ ᱚᱱᱠᱟ ᱨᱚᱵᱤᱵᱟᱨ ᱩᱸ ᱛᱟᱨᱟᱥᱤᱧ ᱥᱮᱫ ᱛᱤᱧ ᱦᱮᱡ ᱮᱱᱟ ᱦᱩᱸ ᱟᱫᱚ ᱠᱟᱹᱢᱤ ᱵᱟᱲᱟᱭᱮᱫ ᱟᱠᱚ ᱟᱫᱚ ᱢᱩᱱᱤᱥ ᱞᱤᱧ ᱞᱟᱜᱟᱣ ᱠᱟᱜ ᱠᱚᱣᱟ ᱛᱚ ᱟᱫᱚ ᱚᱲᱟᱜ ᱦᱚᱲ ᱫᱚ ᱵᱟᱝᱠᱚ ᱠᱟᱹᱢᱤᱭᱮᱫᱼᱟ ᱡᱟᱜᱮ ᱴᱩᱠ ᱴᱟᱠ ᱢᱟᱴᱷ ᱠᱚ ᱪᱟᱞᱟᱣ ᱟᱠᱟᱱᱟ ᱚᱱᱟᱜᱮ ᱠᱟᱹᱢᱤ ᱢᱩᱱᱤᱥ ᱠᱚ ᱩᱫᱩᱜ ᱦᱩᱭᱩᱜᱼᱟᱛᱚ ᱚᱱᱟ ᱠᱚ ᱚᱱᱟ ᱠᱚᱜᱮ ᱵᱟᱝᱠᱷᱟᱱ ᱟᱫᱚ ᱦᱟᱸᱜ ᱞᱟᱜᱟᱣ ᱞᱮᱫ ᱠᱚᱣᱟ ᱚᱱᱠᱟ ᱯᱳᱱ ᱢᱚᱬᱮ ᱫᱤᱱ ᱫᱷᱚᱨᱮ ᱚᱱᱟ ᱨᱚᱦᱚᱭ ᱠᱟᱹᱢᱤ ᱦᱚᱨᱟ ᱪᱟᱞᱟᱣᱮᱱ ᱛᱟᱞᱮᱭᱟ ᱟᱫᱚ ᱪᱟᱵᱟ ᱧᱚᱜ ᱠᱟᱱᱟ ᱟᱞᱮ ᱫᱚ ᱟ ᱫᱚᱥ ᱫᱤᱱ ᱜᱟᱱ ᱦᱩᱭᱱᱟ ᱨᱚᱦᱚᱭ ᱯᱩᱨᱟᱹᱣ ᱠᱟᱛᱮᱜ ᱦᱮᱸᱥᱮ ᱫᱟᱜ ᱦᱚᱸ ᱞᱟᱜᱟᱣ ᱠᱟᱱᱟ ᱛᱚ ᱟᱨ ᱛᱚᱠᱷᱚᱱ ᱚᱠᱛᱚ ᱡᱟᱦᱟᱸᱞᱮ ᱨᱚᱦᱚᱭ ᱠᱮᱫᱼᱟ ᱛᱚᱠᱷᱚᱱ ᱦᱟᱸᱜ ᱫᱟᱜ ᱫᱚ ᱵᱟᱝ ᱞᱟᱜᱟᱣ ᱞᱮᱱᱟ ᱡᱷᱤᱯᱤᱨ ᱡᱷᱤᱯᱤᱨᱮ ᱫᱟᱜ ᱫᱟᱭ ᱟᱨ ᱱᱚᱱᱛᱮᱱᱟᱜ ᱦᱟᱥᱟ ᱫᱚ ᱚᱱᱠᱟᱱ ᱜᱮ ᱢᱟᱱᱮ ᱱᱟᱥᱮ ᱫᱟᱜ ᱛᱮ ᱜᱮ ᱢᱳᱴᱟᱢᱩᱴᱤ ᱫᱟᱜ ᱫᱚ ᱛᱤᱸᱜᱩᱱᱟ ᱚ ᱠᱚ ᱟᱯᱱᱟᱨ ᱠᱚᱣᱟᱜ ᱜᱮ ᱢᱤᱱᱤ ᱢᱮᱱᱟᱜ-ᱟ ᱛᱚ ᱢᱤᱱᱤ ᱥᱮᱞᱳ ᱠᱚ ᱚᱱᱟ ᱠᱚ ᱟᱲᱟᱜ ᱠᱟᱛᱮᱜ ᱜᱮ ᱟᱫᱚ ᱞᱚᱥᱚᱫ ᱠᱩᱲᱟᱹᱣ ᱠᱟᱜᱼᱟ ᱞᱮ ᱦᱚᱴᱟᱛ
ᱟᱪᱪᱷᱟ ᱮᱸ ᱟᱹᱰᱤᱜᱮ ᱱᱟᱯᱟᱭ ᱠᱟᱛᱷᱟ ᱠᱟᱱᱟ ᱢᱟᱱᱮ ᱟᱯᱮ ᱥᱮᱫ ᱛᱚ ᱟᱯᱮ ᱫᱤᱥᱚᱢ ᱨᱮᱫᱚ ᱢᱟᱱᱮ ᱵᱮᱥᱤᱨ ᱵᱷᱟᱜ ᱦᱚᱲ ᱜᱮ ᱢᱟᱱᱮ ᱨᱚᱦᱚᱭ ᱪᱟᱵᱟ ᱠᱮᱫᱟ ᱠᱚ ᱱᱤᱥᱪᱳᱭ
ᱦᱮᱸ ᱨᱚᱦᱚᱭ ᱫᱚ ᱱᱤᱛ ᱦᱟᱹᱵᱤᱡ ᱦᱚ ᱪᱟᱞᱟᱜ ᱠᱟᱱᱟ ᱛᱚ ᱟᱞᱮᱭᱟᱜ ᱫᱚ ᱢᱤᱱᱤ ᱢᱮᱱᱟᱜᱼᱟ ᱛᱚ ᱟᱫᱚ ᱢᱤᱱᱤ ᱫᱟᱜ ᱛᱚ ᱦᱚᱜ ᱚ ᱦᱤᱛᱚᱜ-ᱮ ᱫᱟᱜ ᱟᱠᱟᱫ ᱛᱮ ᱢᱚᱴᱟᱢᱩᱴᱤ ᱟᱹᱰᱤ ᱵᱷᱟᱜᱤᱭᱮᱱ ᱛᱟᱠᱚᱣᱟ ᱟᱹᱰᱤ ᱦᱚᱲ ᱜᱮ ᱮᱱᱠᱷᱟᱱ ᱚᱱᱮ ᱟᱞᱮ ᱨᱚᱦᱚᱭ ᱯᱚᱨᱮ ᱮᱠᱤ ᱨᱚᱠᱚᱢ ᱢᱤᱱᱤ ᱪᱟᱞᱟᱜ ᱠᱟᱱᱟ ᱪᱚᱵᱽᱵᱤᱥ ᱟᱴᱪᱚᱞᱞᱤᱥ ᱜᱷᱚᱱᱴᱟ ᱜᱮ ᱮᱠᱟᱞ ᱢᱤᱱᱤ ᱪᱟᱞᱟᱜ ᱠᱟᱱᱟ ᱥᱮᱛᱜ ᱟᱭᱩᱵ ᱧᱤᱫᱟᱹ ᱦᱚᱸ ᱧᱤᱫᱟᱹ ᱠᱚ ᱠᱚ ᱯᱟᱶᱮᱫ ᱜᱮᱭᱟ ᱤᱭᱟ. ᱚᱱᱟ ᱢᱤᱱᱤ ᱫᱚ ᱦᱮᱸ
ᱟᱪᱪᱷᱟ ᱦᱩᱸ
ᱟᱫᱚ ᱟᱞᱮ ᱫᱚ ᱥᱚᱵ ᱥᱚᱢᱚᱭ ᱠᱟᱹᱴᱤᱡ ᱯᱳᱭᱞᱳ ᱧᱚᱜ ᱨᱮᱜᱮ ᱞᱮ ᱨᱚᱦᱚᱭ ᱜᱮᱭᱟ ᱥᱚᱵ ᱥᱚᱢᱚᱭ ᱜᱮ ᱡᱟᱦᱟᱸᱱᱟ ᱜᱮ ᱥᱚᱵᱽᱡᱤ ᱛᱟᱢ ᱦᱳᱲᱳ ᱛᱟᱢ ᱟᱨᱦᱚᱸ ᱮᱢᱟᱱ ᱛᱮᱱᱟᱜ ᱡᱷᱛᱚ ᱜᱮ ᱠᱤᱱᱛᱩ ᱢᱟᱲᱟᱝ ᱛᱮᱞᱮ ᱨᱚᱦᱚᱭ ᱜᱮᱭᱟ ᱦᱮᱸ
ᱟᱪᱪᱷᱟ ᱚᱱᱠᱟᱱ ᱵᱮᱯᱟᱨ
ᱦᱮᱸ
ᱦᱮᱸ ᱢᱤᱱᱤ ᱛᱟᱦᱮᱸ ᱫᱚ ᱟᱹᱰᱤ ᱜᱮ ᱵᱷᱟᱜᱮ ᱟᱹᱰᱤ ᱜᱮ ᱥᱩᱵᱤᱫᱷᱟ ᱢᱤᱫᱴᱮᱱ ᱠᱟᱛᱷᱟ ᱠᱟᱱᱟᱢ ᱪᱟᱥ ᱨᱮ ᱠᱚᱱᱳ ᱚᱥᱩᱵᱤᱫᱟ ᱵᱟᱝ ᱦᱩᱭᱩᱜ ᱛᱟᱢᱟ ᱡᱚᱠᱷᱚᱱ ᱛᱚᱠᱷᱚᱱ ᱫᱟᱜᱮᱢ ᱮᱢ ᱫᱟᱲᱮᱭᱟᱜ ᱠᱷᱮᱛ ᱨᱮ ᱦᱮᱸᱥᱮ
ᱦᱩᱸ ᱦᱩᱸ ᱮ ᱟᱯᱮ ᱚᱱᱛᱮ ᱫᱚ ᱢᱤᱱᱤ ᱠᱚᱫᱚ ᱢᱮᱱᱟᱜ ᱟ ᱥᱮ ᱵᱟᱝ ᱢᱟᱱᱮ ᱠᱚᱨᱮ ᱢᱟᱴ ᱠᱚᱨᱮ
ᱟᱞᱮ ᱥᱮᱫ ᱫᱚ ᱢᱤᱱᱤ ᱠᱚᱫᱚ ᱵᱟᱹᱱᱩᱜ-ᱟ ᱟᱞᱮ ᱥᱮᱫ ᱢᱤᱱᱤ ᱜᱮ ᱵᱟᱹᱱᱩᱜ-ᱟ
ᱦᱩ ᱟᱞᱮ ᱫᱚ ᱦᱟᱸᱜ ᱚᱲᱟᱜ ᱨᱮ ᱢᱤᱫᱴᱟᱝ ᱢᱮᱱᱟ-ᱟ ᱚᱲᱟᱜ ᱨᱮᱫᱚ ᱦᱟᱸᱜ ᱛᱩᱯᱩ ᱡᱚᱝ ᱞᱟᱹᱜᱤᱫ ᱟᱨ ᱢᱟᱴᱷ ᱨᱮᱦᱚ ᱢᱤᱫᱴᱟᱝ ᱢᱮᱱᱟᱜ ᱛᱟᱞᱮᱭᱟ ᱢᱟᱴᱷ ᱨᱮ ᱦᱮᱸ ᱠᱚᱫᱚ ᱦᱟᱸᱜ ᱤᱭᱟᱹ ᱠᱚ ᱦᱩᱭᱩᱜ ᱜᱮᱭᱟ ᱚᱱᱟ ᱠᱚᱨᱮ ᱫᱚ ᱪᱟᱥ ᱵᱟᱥ ᱠᱷᱮᱛᱨᱮ-ᱨᱮ ᱞᱟᱹᱜᱤᱫ ᱜᱚᱝᱠᱮ ᱚᱱᱟ ᱫᱚ ᱢᱤᱱᱤ ᱫᱟᱜ ᱮᱢ ᱦᱳᱭ ᱠᱟᱱᱟ ᱚᱱᱛᱮ ᱫᱚ ᱜᱟᱸᱲᱟᱣ ᱦᱩᱭ ᱠᱟᱱᱟ ᱦᱮᱸ
ᱟᱪᱪᱷᱟ ᱚᱱᱠᱟᱱ ᱵᱮᱯᱟᱨ ᱮᱭᱟ ᱟᱯᱮᱥᱮᱫ ᱫᱚ ᱱᱤᱥᱪᱳᱭ ᱛᱟᱦᱚᱞᱮ ᱵᱟᱨᱫᱷᱟᱶ ᱠᱚ ᱪᱟᱥᱟ ᱡᱮᱦᱮᱛᱩ ᱢᱤᱱᱤ ᱢᱮᱱᱟᱜ ᱛᱟᱯᱮᱭᱟ ᱦᱮᱸ ᱥᱮ
ᱦᱮᱸ ᱦᱮᱸ ᱟᱞᱮ ᱫᱚ ᱵᱟᱨ ᱫᱷᱟᱣ ᱞᱮ ᱪᱟᱥ-ᱟ ᱵᱟᱨ ᱫᱷᱟᱶ ᱵᱚᱞᱛᱮ ᱚᱱᱟ ᱜᱮ ᱦᱟᱸᱜ ᱢᱤᱫ ᱫᱷᱟᱣ ᱞᱮ ᱪᱟᱥ ᱟ ᱥᱮ ᱚᱱᱟ ᱫᱷᱚᱨᱚᱱ ᱫᱤᱱ ᱨᱮ ᱚᱱᱟ ᱫᱚ ᱡᱟᱸᱦᱟ ᱪᱟᱹᱛ ᱵᱟᱹᱭᱥᱟᱹᱠᱷ ᱪᱟᱹᱛ ᱵᱟᱹᱭᱥᱟᱹᱠᱷ ᱫᱚ ᱚᱱᱟ ᱫᱚ ᱦᱟᱸᱜ ᱤᱧ ᱦᱚ ᱚᱱᱟ ᱢᱟ ᱡᱚᱛᱚᱢ ᱜᱮᱞᱮ ᱟᱠᱷᱨᱤᱧᱟ ᱦᱮᱸᱥᱮ ᱟᱨ ᱡᱟᱦᱟᱸ ᱱᱚᱜᱼᱚᱭ ᱟᱥᱟᱲ ᱵᱚᱸᱜᱟ ᱞᱮ ᱪᱟᱥ ᱫᱟ ᱟᱨ ᱛᱚᱠᱷᱚᱱ ᱫᱟᱢ ᱦᱚᱸ ᱫᱚᱢᱮ ᱛᱟᱦᱮᱱᱟ ᱛᱚ ᱦᱳᱲᱳ ᱨᱮᱱᱟᱜ ᱫᱟᱢ ᱚᱱᱠᱟ ᱯᱚᱭᱛᱨᱤᱥ ᱥᱚ ᱟᱴᱛᱨᱤᱥ ᱥᱚ ᱴᱟᱠᱟ ᱫᱟᱢ ᱠᱩᱭᱤᱱᱴᱟᱞ ᱦᱮᱸ ᱥᱮ ᱟᱨ ᱡᱮᱢᱚᱱ ᱟᱥᱟᱲ ᱵᱚᱝ ᱵᱚᱸᱜᱟ ᱨᱮ ᱚᱱᱠᱟ ᱪᱟᱥ ᱦᱳᱭ ᱮᱢᱟᱱ ᱞᱮᱠᱷᱟᱱ ᱱᱚᱛᱮ ᱫᱚ ᱦᱟᱸᱜ ᱞᱮ ᱡᱚᱢ ᱧᱩᱭᱟ ᱚᱱᱟᱛᱮᱜᱮ ᱡᱚᱢ ᱧᱩ ᱦᱩᱭᱩᱜ ᱛᱟᱞᱮᱭᱟ ᱦᱮᱸ
ᱦᱮᱸ ᱥᱟ. ᱨᱤ ᱜᱮ ᱛᱟᱦᱞᱮ ᱟᱯᱮ ᱥᱮ ᱫᱚ ᱫᱟᱜ ᱡᱟᱹᱯᱩ ᱞᱮᱫᱟᱭ ᱵᱷᱟᱜᱤ ᱜᱮ ᱛᱟᱦᱞᱮ ᱦᱟᱹᱠᱩ ᱦᱟᱹᱠᱩ ᱠᱚ ᱞᱮᱱᱟ ᱠᱚ ᱥᱮ ᱦᱟᱹᱠᱩ ᱯᱮ ᱥᱟᱵ ᱵᱟᱲᱟ ᱠᱚᱣᱟ ᱥᱮ ᱵᱟᱝ
ᱦᱟᱹᱠᱩ ᱥᱟᱵ ᱫᱚᱠᱚ ᱪᱟᱞᱟᱣ ᱞᱮᱱ ᱛᱟᱦᱮᱸᱫ ᱟᱫᱚ ᱤᱧ ᱫᱟᱫᱟ ᱦᱟᱲ ᱜᱮ ᱤᱧ ᱱᱤᱡᱮᱨ ᱤᱧ ᱫᱟᱫᱟᱼᱜᱮ ᱦᱚᱞᱟ ᱦᱚᱞᱟ ᱜᱮᱠᱚ ᱪᱞᱟᱣ ᱞᱮᱱ ᱛᱟᱦᱮ ᱦᱚᱞᱟ ᱢᱤᱫᱴᱟᱝ ᱚᱱᱠᱟ ᱪᱳᱫᱽᱫᱳ ᱥᱚ ᱞᱮᱠᱟᱱᱤᱡ ᱢᱤᱫᱴᱟᱝ ᱥᱟᱵ ᱟᱹᱜᱩ ᱞᱮᱫᱮᱭᱟ ᱥᱳᱦ ᱦᱟᱠᱩ ᱢᱟᱜ ᱟᱹᱜᱩ ᱞᱮᱫᱮᱭᱟ
ᱦᱮᱸ ᱦᱮᱸ ᱟᱡᱚᱢᱚᱜ ᱠᱟᱱᱟ ᱜᱚᱝᱠᱮ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱥᱳᱞ ᱦᱟᱠᱩᱭ ᱥᱟᱵ ᱟᱜᱩ ᱞᱮᱫᱮᱭᱟ ᱦᱮᱸ ᱥᱮ ᱥᱟᱵᱟ ᱵᱟᱯᱮ ᱦᱩᱭᱩᱜᱭᱟ ᱚᱱᱟ ᱫᱚ ᱦᱟᱱᱮ ᱢᱟ ᱢᱟ ᱟᱞᱮ ᱟᱹᱭᱩᱵ ᱵᱮᱲᱟ ᱧᱤᱫᱟᱹ ᱵᱮᱲᱟ ᱢᱟ ᱠᱚ ᱪᱟ ᱛᱚ ᱟᱠᱚ ᱢᱟ ᱦᱮᱸ ᱥᱮ ᱡᱚᱢ ᱫᱟᱠᱟ ᱠᱚ ᱡᱚᱢ ᱵᱟᱲᱟ ᱠᱟᱛᱮ ᱟᱫᱚ ᱧᱤᱫᱟᱹ ᱵᱮᱲᱟ ᱫᱚ ᱦᱟᱹᱠᱩᱟᱜ ᱠᱚ ᱪᱟᱞ ᱦᱮᱸ ᱚᱱᱟ ᱜᱮ ᱧᱮᱞ ᱦᱩᱭ ᱟᱠᱟᱱᱟ ᱟᱨᱠᱤ ᱚᱱᱠᱟ ᱫᱚ ᱪᱮᱫ ᱫᱚ ᱵᱟᱝ ᱟᱨ ᱟᱯᱮ ᱚᱱᱛᱮ ᱫᱚ ᱩᱱᱠᱩ ᱠᱚᱫᱚ ᱪᱮᱫ ᱞᱮᱠᱟ?
ᱟᱞᱮ ᱥᱮ ᱢᱟᱛᱚ ᱪᱮ ᱤᱧ ᱞᱟᱹᱭᱟ ᱜᱚᱝᱠᱮ ᱫᱟᱜ ᱜᱮᱛᱚ ᱵᱟᱭ ᱫᱟᱜ ᱞᱮᱫᱟ ᱾ ᱛᱟᱦᱚᱞᱮ ᱦᱟᱹᱠᱩ ᱦᱚᱸ ᱚᱱᱠᱟ ᱫᱚ ᱵᱟᱠᱚ ᱦᱟᱹᱠᱩ ᱟᱠᱟᱱᱟ ᱾ ᱟᱫᱚ ᱢᱤᱫᱴᱮᱱ ᱟᱞᱮᱭᱟᱜ ᱢᱟᱱᱮ ᱥᱩᱨ ᱨᱮ ᱢᱤᱫᱴᱟᱝ ᱜᱟᱰᱟ ᱢᱮᱱᱟᱜ ᱛᱟᱞᱮᱭᱟ, ᱢᱟᱱᱮ ᱫᱚᱢᱮ ᱞᱟᱹᱴᱩ ᱜᱟᱰᱟ ᱫᱚ ᱵᱟᱝ ᱠᱟᱱᱟ ᱢᱟᱱᱮ ᱱᱟᱞᱦᱟ ᱧᱚᱜ ᱜᱮ ᱜᱟᱰᱟ ᱾
ᱟᱪᱪᱷᱟ ᱟᱪᱪᱷᱟ ᱟᱪᱪᱷᱟ ᱾
ᱮ ᱟᱫᱚ ᱡᱟᱠᱜᱮ ᱡᱟᱜᱮ ᱜᱷᱟᱴᱤ ᱠᱚᱞᱮ ᱟᱲᱟ ᱞᱮᱫᱟ ᱟᱫᱚ ᱦᱟᱹᱠᱩ ᱠᱚᱞᱮ ᱥᱟᱵ ᱵᱟᱲᱟ ᱠᱮᱫ ᱠᱚᱣᱟ ᱠᱤᱨᱩ ᱮᱠᱷᱟᱱ ᱵᱮᱯᱟᱨ ᱠᱟᱱᱟ ᱜᱚᱝ
ᱦᱮᱸ ᱦᱩᱸ ᱦᱮᱸ
ᱟᱯᱮ ᱡᱮᱢᱚᱱ ᱫᱟᱜ ᱵᱟᱝ ᱠᱷᱟᱹᱛᱤᱨ ᱵᱟᱯᱮ ᱨᱚᱦᱚᱭ ᱫᱟᱲᱮᱭᱟᱜ ᱠᱟᱱᱟ ᱴᱷᱤᱠ ᱜᱮ᱾ ᱟᱫᱚ ᱚᱱᱠᱟ ᱠᱮᱱᱮᱞ ᱦᱚᱸ ᱚᱱᱠᱟᱱᱟᱜ ᱵᱮᱵᱚᱥᱛᱷᱟ ᱵᱟᱹᱱᱩᱜᱼᱟ ᱠᱮᱱᱮᱞ ᱠᱚ ᱮᱢᱟᱱ ᱛᱮᱱᱟᱜ ᱾
ᱦᱮᱸ, ᱠᱮᱱᱮᱞ ᱟᱞᱮ ᱢᱤᱫᱟᱝ ᱮᱢᱚᱱ ᱢᱤᱫᱴᱮᱱ ᱡᱟᱭᱜᱟ ᱨᱮ ᱢᱮᱱᱟᱜ ᱞᱮᱭᱟ, ᱢᱟᱱᱮ ᱟᱞᱮ ᱴᱷᱮᱱᱟᱜ ᱟᱞᱮ ᱴᱷᱮᱱ ᱠᱷᱚᱱ ᱫᱚ ᱠᱮᱱᱮᱞ ᱠᱟᱹᱡ ᱥᱟᱺᱜᱤᱧ ᱧᱚᱜ ᱜᱮᱭᱟ, ᱢᱟᱱᱮ ᱟᱞᱮ ᱫᱚ ᱠᱮᱱᱮᱞ ᱨᱮᱱᱟᱜ ᱥᱩᱵᱤᱫᱷᱟ ᱫᱚ ᱵᱟᱞᱮ ᱧᱟᱢ ᱜᱮᱭᱟ ᱾
ᱟᱪᱪᱷᱟ ᱟᱪᱪᱷᱟ ᱾
ᱠᱮᱱᱮᱞ ᱢᱮᱱᱟᱜ ᱜᱮ ᱥᱮᱺᱜᱤ ᱧᱚᱜ ᱜᱮᱭᱟ ᱟᱞᱮ ᱴᱷᱮᱱ ᱠᱷᱚᱱ ᱫᱚ ᱾
ᱦᱩᱸ, ᱛᱟᱦᱚᱞᱮ ᱪᱟᱥ ᱵᱟᱥ ᱫᱚ ᱵᱟᱝ ᱢᱤᱫ ᱫᱷᱟᱹᱣ ᱫᱚ ᱦᱩᱭᱩᱜ ᱜᱮᱭᱟ ᱾
ᱦᱳᱭ, ᱮᱭᱟ ᱚᱭ ᱥᱮᱨᱢᱟ ᱫᱟᱜ ᱵᱷᱚᱨᱥᱟ ᱨᱮ ᱾
ᱟᱨ ᱦᱚᱸᱜᱰᱮ ᱯᱮ ᱨᱚᱦᱚᱭ ᱫᱚ ᱱᱚᱜᱼ ᱱᱟ ᱢᱤᱫ ᱫᱷᱟᱹᱣ ᱥᱮᱨᱢᱟ ᱨᱮ ᱢᱤᱫ ᱫᱷᱟᱹᱣ ᱨᱚᱦᱚᱭᱼᱟ ᱱᱚᱣᱟ ᱱᱚᱣᱟ ᱥᱮᱨᱢᱟ ᱨᱮ ᱢᱤᱫ ᱫᱷᱟᱹᱣ ᱨᱚᱦᱚᱭ ᱛᱮᱜᱮ ᱠᱤ ᱯᱩᱨᱟᱹ ᱥᱮᱢᱟ ᱯᱮ ᱡᱚᱱᱴᱟ ᱥᱮ ᱵᱟᱝ?
ᱦᱮᱸ, ᱚᱱᱟ ᱡᱟᱦᱟᱸ ᱢᱤᱫ ᱫᱷᱟᱹᱣ ᱞᱮ ᱨᱚᱦᱚᱭᱟ ᱚᱱᱟ ᱛᱮᱜᱮ ᱦᱩᱭᱩᱜ ᱛᱟᱞᱮᱭᱟ ᱥᱟᱨᱟ ᱵᱚᱪᱷᱚᱨ ᱚᱱᱟ ᱛᱮᱜᱮ ᱡᱚᱢ ᱦᱩᱭᱩᱜ ᱛᱟᱞᱮᱭᱟ ᱾ ᱛᱟᱨᱯᱚᱨ ᱟᱨᱚ ᱡᱟᱦᱟᱸᱭ ᱠᱚᱣᱟᱜ ᱜᱟᱹᱰᱭᱟᱹ ᱠᱚ ᱢᱮᱱᱟᱜ ᱛᱟᱠᱚᱣᱟ, ᱠᱤᱢᱵᱟ ᱦᱳᱭ ᱥᱮ ᱚᱱᱠᱟ ᱱᱟᱜ ᱠᱩᱧ ᱠᱚ ᱢᱮᱱᱟᱜ ᱛᱟᱠᱚᱣᱟ, ᱠᱚᱣᱟ, ᱩᱱᱠᱩ ᱫᱚ ᱥᱚᱵᱡᱤ ᱠᱚᱠᱚ ᱪᱟᱥᱟ ᱟᱞᱩ ᱠᱚᱠᱚ ᱪᱟᱥᱟ ᱵᱷᱟᱜᱤ ᱜᱮ᱾
ᱦᱮᱸ ᱦᱮᱸ ᱾
ᱠᱤᱨᱤᱧᱤᱭᱟᱹ ᱟᱠᱷᱨᱤᱧ ᱟᱨ ᱵᱷᱟᱹᱜᱤ ᱜᱮ ᱞᱟᱵᱷ ᱦᱩᱭᱩᱜ ᱛᱟᱠᱚᱣᱟ ᱾
ᱟᱪᱪᱷᱟ ᱟᱪᱪᱷᱟ ᱟᱪᱷᱟᱪᱷᱟ ᱾ ᱵᱟᱝ ᱟᱞᱮ ᱥᱚᱵᱡᱤ ᱫᱚᱞᱮ ᱪᱟᱥᱟ, ᱥᱚᱵᱡᱤ ᱫᱚᱞᱮ ᱪᱟᱥ ᱛᱟᱦᱮᱸ ᱥᱮ ᱠᱟᱨᱚᱱ ᱠᱚ ᱪᱮ ᱦᱚᱭ ᱦᱚᱞᱟ ᱠᱮ ᱦᱚᱞᱟ ᱤᱭᱟᱹ ᱠᱚ ᱟᱹᱠᱷᱤᱨᱤᱧ ᱠᱮᱜᱼᱟ ᱾ ᱟᱨ ᱪᱮᱫ ᱠᱚ ᱚᱱᱟ ᱠᱚᱨᱚᱞᱟᱢ ᱵᱟᱡᱟᱭ ᱵᱟᱲᱟᱭᱟ ᱛᱚ ᱠᱚᱨᱚᱞᱟ ᱠᱟᱨᱞᱟ ᱡᱟᱦᱟᱸ ᱠᱚ ᱢᱮᱛᱟᱜ ᱠᱟᱱᱟ ᱾
ᱦᱮᱸ ᱾
ᱦᱮᱸ, ᱚᱱᱟ ᱦᱚᱞᱟᱭ ᱠᱚ ᱟᱹᱠᱷᱨᱤᱧ ᱠᱟᱜᱼᱟ ᱾ ᱤᱭᱟᱹ ᱠᱚ ᱦᱮᱱᱟᱜ ᱛᱟᱞᱮ ᱫᱚ ᱥᱚᱥᱟ ᱛᱟᱯᱚᱨᱮ ᱵᱚᱨ ᱵᱚᱴᱤ ᱠᱚ ᱨᱚᱦᱚᱣ ᱠᱟᱜᱼᱟ ᱠᱟᱞᱞᱟ, ᱡᱷᱤᱸᱜᱟᱹ ᱾ ᱦᱮᱸ ᱠᱩᱞᱢᱤ ᱟᱲᱟᱜ, ᱯᱩᱨᱟᱹᱭ ᱟᱲᱟᱜ ᱚᱱᱟ ᱠᱚ ᱮᱢᱟᱱ ᱛᱮᱱᱟᱜ ᱞᱮ ᱪᱟᱥ ᱠᱟᱜᱼᱟ ᱾ ᱟᱠᱷᱨᱤᱧ ᱞᱟᱹᱜᱤᱫ ᱜᱮ ᱚᱱᱟ ᱠᱚᱫᱚ ᱟᱨᱠᱤ ᱡᱚᱢ ᱞᱟᱹᱜᱤᱫ ᱢᱟ ᱟᱞᱟᱫᱟ ᱡᱟᱭᱜᱟ ᱨᱮ ᱞᱮ ᱨᱚᱦᱚᱭ ᱠᱟᱜᱼᱟ ᱚᱱᱟ ᱫᱚ ᱟᱠᱷᱨᱤᱧ ᱞᱟᱹᱜᱤᱫ ᱾ ᱰᱮᱞᱤ ᱠᱚ ᱚᱱᱟ ᱫᱚ ᱯᱟᱹᱭᱠᱟᱹᱨᱞᱮ ᱮᱢᱟ ᱠᱚᱣᱟ ᱟᱨᱠᱤ ᱾
ᱟᱪᱪᱷᱟ ᱾ ᱚᱱᱠᱟᱱ ᱵᱮᱯᱟᱨ, ᱤᱧᱟᱹᱜ ᱢᱚᱱᱮ ᱛᱮᱫᱚ ᱜᱚᱝᱠᱮ ᱦᱳᱲᱳ ᱠᱚ ᱪᱟᱥ ᱠᱷᱚᱱ ᱫᱚ ᱥᱚᱵᱽᱡᱤ ᱪᱟᱥ ᱨᱮᱜᱮ ᱢᱚᱱᱮᱭᱤᱫᱟᱹᱧ ᱵᱤᱥᱤ ᱯᱨᱚᱯᱷᱤᱴ ᱢᱮᱱᱟᱜᱼᱟ ᱾ ᱪᱮᱢ ᱞᱟᱹᱭ ᱜᱚᱝᱠᱮ?
ᱦᱮᱸ, ᱮᱠᱟᱞ ᱜᱮ ᱯᱨᱚᱯᱷᱤᱴ ᱢᱮᱱᱟᱜᱼᱟ ᱾ ᱪᱮᱫᱟᱜ ᱵᱟᱝ ᱢᱟ ᱟᱞᱮ ᱦᱚᱞᱟ ᱜᱮ ᱦᱚᱞᱟ ᱫᱚ ᱚᱲᱟᱜ ᱤᱧ ᱯᱷᱳᱱ ᱞᱮᱫᱼᱟ ᱦᱚᱞᱟ ᱠᱚ ᱟᱫᱚ ᱦᱟᱸᱜ ᱯᱨᱟᱭ ᱜᱮ ᱯᱷᱳᱱ ᱵᱟᱲᱟ ᱦᱟᱠᱚ ᱥᱮᱛᱟᱜ ᱟᱭᱩᱵ ᱜᱮ। ᱚᱯᱷᱤᱥ ᱪᱟᱞᱟᱣ ᱢᱟᱬᱟᱝ ᱨᱮ ᱢᱤᱫ ᱫᱷᱟᱣ ᱜᱚᱞᱯᱚ